ᱦᱳᱭ ᱡᱚᱦᱟᱨ ᱜᱮ ᱜᱚᱝᱠᱮ ᱟᱜ ᱜᱚᱝᱠᱮ ᱠᱟᱹᱴ ᱼᱼ ᱨᱚᱲ ᱠᱚ ᱟᱸᱡᱚᱢ ᱫᱚ ᱩᱱᱟᱹᱜ ᱵᱮᱥ ᱛᱮ ᱫᱚ ᱵᱟᱝ ᱟᱸᱡᱚᱢᱚᱜ ᱠᱟᱱᱟ᱾ ᱵᱮᱠᱜᱨᱟᱣᱩᱱᱰ ᱨᱮ ᱟᱭᱢᱟ ᱡᱳᱨ ᱥᱟᱰᱮ ᱠᱟᱱᱟ ᱫᱟᱜ ᱜᱮᱜ ᱠᱟᱱᱟᱭ ᱥᱮ ᱪᱮᱫ? ᱦᱮᱞᱳᱼᱼ ᱦᱮᱸᱜ ᱜᱚᱝᱠᱮ ᱨᱚᱲ ᱟᱡᱚᱢᱚᱜ ᱠᱟᱱᱟ ᱥᱮ ᱵᱟᱝ?
ᱱᱤᱛᱳᱜ ᱟᱸᱡᱚᱢᱚᱜ ᱠᱟᱱᱟ ᱥᱮ?
ᱦᱮᱞᱳ
ᱜᱚᱢᱠᱮ ᱵᱮᱥ ᱵᱟᱲᱟᱭ ᱜᱮᱭᱟᱢ?
ᱦᱳᱭ ᱵᱮᱥ ᱵᱟᱲᱟ ᱜᱮ ᱟᱢ ᱜᱮ ᱚᱠᱟ ᱞᱮᱠᱟ?
ᱟᱯᱮ ᱫᱟᱜ ᱡᱟᱹᱲᱤ ᱠᱚᱫᱚ ᱪᱮᱛ ᱞᱮᱠᱟ ᱦᱩᱭᱩᱜ ᱠᱟᱱᱟ?
ᱜᱚᱝᱠᱮ ᱫᱟᱜ ᱡᱟᱹᱲᱤ ᱛᱚ ᱟᱹᱰᱤ ᱥᱟᱸᱜᱮ ᱜᱮ ᱦᱩᱭᱩᱜ ᱠᱟᱱᱟ ᱱᱚᱜ ᱚᱭᱼᱼ ᱱᱤᱛᱚᱜ ᱦᱚᱸ ᱫᱟᱜ ᱵᱟᱲᱟᱭᱮᱫ ᱠᱟᱱ ᱜᱮᱭᱟ᱾ ᱟᱯᱮ ᱥᱮᱱ ᱫᱚᱭ ᱫᱟᱲᱭᱟᱜ ᱠᱟᱱᱟ ᱥᱮ ᱵᱟᱝ?
ᱚ ᱦᱳᱭ ᱠᱷᱟᱱ ᱟᱞᱮ ᱥᱮᱫ ᱦᱚᱸ ᱜᱚᱝᱠᱮ ᱫᱟᱜ ᱡᱟᱹᱲᱤ ᱫᱚ ᱫᱚᱢᱮ ᱜᱮ ᱦᱩᱭᱩᱜ ᱠᱟᱱᱟ ᱱᱤᱛᱚᱜ ᱦᱚᱸ
ᱚᱻ ᱛᱟᱦᱞᱮ ᱜᱚᱝᱠᱮ ᱡᱚᱛᱚ ᱠᱚᱢᱟ ᱟᱹᱰᱤ ᱜᱟᱱ ᱜᱮ ᱦᱩᱭᱩᱭᱟ ᱟᱠᱟᱱᱟ ᱡᱟᱹᱯᱤᱫ ᱫᱚ ᱢᱮᱱᱠᱷᱟᱱ ᱵᱟᱢ ᱡᱟᱹᱯᱤᱫ ᱟᱠᱟᱫᱟ ᱥᱮ ᱪᱮᱫ ᱞᱮᱠᱟ?
ᱦᱮᱸ ᱦᱳᱭ ᱜᱚᱝᱠᱮ ᱦᱩᱸᱼᱼ ᱡᱟᱹᱯᱤᱫ ᱠᱚᱫᱚ ᱦᱟᱜ ᱵᱟᱝ ᱦᱩᱭᱩᱜ ᱠᱟᱱᱟ᱾ ᱛᱤᱱ ᱠᱷᱮᱞ ᱠᱚ ᱦᱩᱭᱱᱟ ᱠᱷᱮᱞ ᱠᱚ ᱧᱮᱞ ᱵᱟᱲᱟᱭ ᱠᱟᱱᱼᱼ ᱟᱪᱪᱷᱟ ᱜᱚᱝᱠᱮᱼᱼ
ᱦᱳᱭ?
ᱦᱮᱸᱛᱚ ᱟᱯᱮ ᱫᱚ ᱞ ᱛᱤᱱᱟᱹᱜ ᱴᱟ ᱯᱮ ᱞᱟᱦᱟ ᱠᱮᱫᱟ?
ᱪᱮᱫ ᱞᱮᱠᱟ?
ᱟᱯᱮ ᱫᱚ ᱨᱚᱦᱚᱭ ᱠᱚᱫᱚ ᱛᱤᱱᱟᱜ ᱫᱟᱜ ᱞᱮ ᱞᱟᱦᱟ ᱠᱮᱫ?
ᱨᱚᱦᱚᱭ ᱠᱚᱫᱚ ᱫᱟᱜ ᱫᱚ ᱦᱚᱜ ᱚᱭ ᱛᱚ ᱞᱟᱦᱟ ᱫᱚ ᱚᱱᱠᱟ ᱫᱚ ᱵᱟᱝ ᱫᱟᱜ ᱟᱠᱟᱫᱼᱼ ᱚᱱᱟ ᱤᱭᱟᱹ ᱛᱮ ᱵᱟᱨ ᱢᱟᱦᱟ ᱯᱮ ᱢᱟᱦᱟ ᱜᱟᱱ ᱫᱚ ᱵᱤᱱᱟᱹ ᱫᱟᱜ ᱜᱮ ᱯᱟᱨᱚᱢᱮᱱᱟ᱾
ᱦᱮᱸᱼᱼ
ᱟᱫᱚ ᱛᱮᱦᱮᱧ ᱠᱷᱚᱱᱟᱜ ᱫᱚ ᱦᱚᱸᱜ-ᱚᱭ ᱫᱟᱜ ᱥᱩᱨᱩ ᱠᱮᱜ-ᱟᱭ ᱛᱚ, ᱟᱫᱚ ᱨᱚᱦᱚᱭ ᱫᱚ ᱠᱟ ᱫᱚ ᱵᱟᱝ ᱦᱩᱭ ᱠᱟᱱ ᱛᱟᱦᱮᱸᱱᱟ᱾
ᱦᱮᱸ᱾
ᱟᱪᱪᱷᱟ ᱛᱟᱦᱚᱞᱮ ᱜᱚᱝᱠᱮ, ᱟᱸᱡᱚᱢ ᱫᱟᱢ ᱥᱮ?
ᱦᱳᱭ ᱜᱚᱝᱠᱮ ᱟᱸᱡᱚᱢᱚᱜ ᱠᱟᱱᱟ᱾
ᱦᱳᱭ ᱢᱮᱱᱫᱟᱹᱧ ᱛᱟᱦᱚᱞᱮ ᱢᱮᱱ ᱠᱮᱜ ᱟᱢ ᱡᱮ ᱠᱷᱮᱞᱳᱰ ᱫᱚ ᱠᱷᱮᱞᱳᱰ ᱠᱚᱫᱚᱢ ᱧᱮᱞ ᱜᱮᱭᱟ, ᱛᱟᱦᱚᱞᱮ ᱠᱷᱮᱞᱳᱰ ᱛᱟᱦᱮᱸᱱᱟᱢ ᱥᱮ ᱵᱟᱝ ᱟᱢ ᱫᱚ?
ᱦᱳᱭ ᱜᱚᱝᱠᱮ ᱠᱷᱮᱞ ᱠᱚᱫᱚ ᱱᱟᱦᱟᱜ ᱠᱷᱮᱞᱳᱰ ᱦᱩᱭᱩᱜ ᱠᱟᱱ ᱛᱟᱦᱮᱸᱱ ᱜᱮᱭᱟ, ᱛᱚ ᱠᱷᱮᱞ ᱧᱮᱞ ᱦᱩᱭᱩᱜ ᱜᱮᱭᱟ ᱟᱫᱚ ᱚᱜᱠᱟ ᱞᱮᱠᱟ ᱫᱚ ᱵᱟᱝᱟ ᱨᱮᱦᱚᱸ ᱫᱚᱢᱮ ᱟᱫᱚ ᱚᱲᱟᱜ ᱠᱚᱨᱮᱜ ᱫᱚ ᱦᱳᱭᱳᱜ ᱜᱮᱭᱟ᱾ ᱠᱚ ᱫᱚ ᱵᱟᱝ ᱨᱮᱦᱚᱸ,
ᱟᱪᱪᱷᱟ ᱛᱟᱦᱚᱞᱮ ᱜᱚᱝᱠᱮ ᱛᱮᱦᱮᱧ ᱫᱚ ᱚᱠᱟᱴᱟᱜ ᱠᱷᱮᱞᱮᱢ ᱧᱮᱞ ᱠᱮᱜᱼᱟ, ᱠᱨᱤᱠᱮᱴ ᱨᱮᱱᱟᱜ ᱥᱮ ᱯᱷᱩᱴᱵᱚᱞ ᱨᱮᱱᱟᱜ?
ᱠᱟᱹᱴᱤᱡ ᱧᱮᱞ ᱠᱮᱫᱟ ᱯᱷᱩᱴᱵᱚᱞ ᱨᱮᱱᱟᱜ ᱟᱫᱚ ᱡᱟᱯᱤᱫ ᱦᱩᱭᱱᱟ᱾
ᱛᱟᱦᱚᱞᱮ ᱜᱚᱝᱠᱮ, ᱢᱩᱪᱟᱹᱫ ᱫᱷᱟᱹᱵᱤᱡ ᱫᱚᱢ ᱧᱮᱞ ᱞᱮᱵᱼᱟ ᱥᱮ ᱵᱟᱝᱟ?
ᱵᱟᱝ ᱜᱚᱝᱠᱮ ᱢᱩᱪᱟᱹᱫ ᱫᱷᱟᱹᱵᱤᱡ ᱵᱟᱧ ᱧᱮᱞ ᱞᱮᱫᱟ, ᱟᱪᱪᱷᱟ ᱜᱚᱝ ᱠᱮ ᱮᱸ, ᱟᱯᱮ ᱚᱱᱛᱮ ᱡᱟᱥᱛᱤ ᱪᱮᱫ ᱟᱠᱟ ᱯᱮ ᱨᱚᱦᱚ ᱪᱟᱥ ᱦᱳᱭᱳᱜ ᱜᱮᱭᱟ?
ᱟᱪᱪᱷᱟ, ᱟᱞᱮ ᱥᱮᱱ ᱫᱚ ᱱᱚᱛᱮ ᱡᱟᱹᱥᱛᱤ ᱫᱚ ᱱᱤᱛᱚᱜ ᱫᱚ ᱦᱳᱨᱳ ᱪᱟᱥ ᱨᱮᱱᱟᱜ ᱡᱟᱦᱟᱸ ᱫᱚ ᱠᱟᱛᱷᱟ, ᱦᱳᱲᱳ ᱪᱟᱥ ᱨᱮᱱᱟᱜ ᱜᱮ ᱥᱮ ᱵᱟᱝ ᱜᱚᱝᱠᱮ?
ᱦᱩᱸ᱾
ᱦᱳᱭ ᱦᱳᱲᱳ ᱫᱚ ᱟᱞᱮ ᱥᱮᱱ ᱫᱚ ᱱᱮᱛᱟᱨ ᱫᱚ ᱚᱱᱟ ᱵᱮᱵᱤ ᱤᱞᱮᱵᱷᱮᱱ, ᱛᱟᱨᱯᱚᱨᱮ ᱥᱚᱨᱱᱚ, ᱚᱱᱟ ᱠᱚᱠᱚ ᱡᱟᱥᱛᱤ ᱠᱚ ᱪᱟᱥᱮᱜ ᱠᱟᱱᱟ᱾
ᱚᱻ, ᱮᱠᱟᱞ᱾ ᱮᱸ ᱚᱱᱟ ᱚᱱᱟ ᱩᱸᱻ ᱪᱷᱟᱲᱟ ᱠᱟᱛᱮᱜ ᱟᱨ ᱪᱮᱫ ᱪᱟᱥ ᱜᱮᱭᱟ ᱯᱮ ᱵᱟᱲᱛᱤ?
ᱟᱸᱻ ᱚᱱᱟ ᱪᱷᱟᱰᱟ ᱠᱟᱛᱮᱫ ᱫᱚ ᱚᱱᱟ ᱪᱷᱟᱲᱟ ᱮ ᱠᱟᱛᱮᱜ ᱫᱚ ᱮᱴᱟᱜᱟᱜ ᱫᱚ ᱚᱝᱠᱟ ᱞᱮᱠᱟᱛᱮ ᱪᱟᱥ ᱠᱚᱫᱚ ᱵᱟᱝ ᱦᱩᱭᱩᱜ ᱜᱮᱭᱟ, ᱥᱮ ᱫᱟᱜ ᱠᱚ ᱚᱝᱠᱟ ᱨᱮᱱᱟᱜ ᱵᱮᱵᱚᱥᱛᱷᱟ ᱚᱝᱠᱟ ᱞᱮᱠᱟ ᱵᱟᱹᱱᱩᱜ ᱟᱠᱟᱫ ᱛᱮ, ᱡᱟᱹᱥᱛᱤ ᱠᱤᱪᱷᱩ ᱪᱟᱥ ᱵᱟᱝ ᱦᱩᱭᱩᱜ ᱜᱮᱭᱟ?
ᱦᱩᱸ᱾
ᱟᱨ ᱡᱟᱦᱟᱸᱭ ᱠᱚᱣᱟᱜ ᱜᱟᱹᱰᱤᱭᱟ ᱥᱮ ᱯᱩᱠᱷᱨᱤ ᱟᱲᱮ ᱯᱟᱥᱮ ᱠᱚ ᱨᱮ ᱢᱮᱱᱟᱜ ᱠᱟᱫ ᱛᱟᱠᱚᱣᱟ ᱠᱷᱮᱛ ᱠᱚ, ᱩᱱᱠᱩ ᱠᱚ ᱫᱚ ᱟᱠᱚ ᱞᱮᱠᱟ ᱛᱮ ᱜᱩᱦᱩᱢ ᱠᱚ ᱥᱮ ᱟᱞᱩ ᱠᱚ ᱥᱮ ᱛᱩᱲᱤ ᱠᱚ, ᱚᱝᱠᱟᱱ ᱟᱭᱢᱟ ᱜᱟᱱ ᱦᱟᱱᱟ ᱱᱟᱣᱟ ᱡᱤᱱᱤᱥ ᱜᱮ ᱠᱚ ᱪᱟᱥ ᱛᱟᱦᱮᱸᱱ ᱜᱮ᱾
ᱟᱪᱪᱷᱟ
ᱟᱸᱡᱚᱢ ᱫᱟᱢ ᱥᱮ? ᱦᱳᱭ ᱢᱮᱱᱫᱟᱹᱧ ᱛᱟᱦᱚᱞᱮ ᱟᱯᱮ ᱥᱮᱱ ᱫᱚ ᱪᱮᱫ ᱠᱚ ᱪᱟᱥ ᱦᱳᱭᱳᱜ ᱜᱮᱭᱟ?
ᱱᱤᱛᱳᱜ ᱫᱚ ᱦᱟᱸᱜ, ᱚᱝᱠᱟ ᱞᱮᱠᱟ ᱦᱳᱲᱳ ᱪᱟᱥ ᱦᱚᱸ ᱪᱟᱥ ᱫᱟᱠᱚ ᱵᱟᱨ ᱥᱮᱨᱢᱟ, ᱵᱟᱨ ᱥᱮᱨᱢᱟ ᱛᱮ ᱵᱟᱨᱚ ᱵᱟᱨᱚ ᱢᱟᱥ ᱪᱟᱥ ᱫᱟᱠᱚ ᱡᱟᱦᱟᱸ ᱠᱚ ᱞᱮᱭᱮᱫ᱾ ᱚᱱᱟ ᱫᱷᱚᱨᱚᱱ ᱦᱳᱲᱳ ᱠᱚ ᱟᱨ ᱵᱚᱨᱥᱟ ᱦᱳᱨᱳ ᱠᱚ᱾
ᱚᱱᱟ ᱦᱳᱭᱳᱜ ᱜᱮᱭᱟ ᱟᱨ ᱥᱟᱶ ᱛᱮ ᱦᱮᱜ ᱮ ᱱᱤᱛᱳᱜ ᱡᱟᱸᱦᱟ ᱟᱱᱟᱡ ᱥᱳᱵᱽᱡᱤ ᱠᱚ ᱨᱚᱦᱚᱭ ᱧᱮᱞᱚᱜᱚᱜ ᱠᱟᱱᱟ, ᱠᱚᱸᱰᱷᱟ ᱠᱚ ᱨᱚᱦᱚᱭ ᱠᱟᱜ-ᱟ, ᱚᱱᱟ ᱥᱟᱶ ᱛᱮ ᱠᱚᱨᱚᱞᱟ᱾ ᱟᱨ ᱵᱮᱸᱜᱟᱲ ᱠᱚ ᱥᱮ ᱵᱷᱮᱱᱰᱤ ᱠᱚ᱾ ᱟᱹᱰᱤ ᱡᱟᱹᱥᱛᱤ ᱚᱱᱟ ᱨᱚᱦᱚᱭ ᱠᱟᱫᱟ᱾
ᱟᱪᱷᱟ ᱛᱟᱦᱚᱞᱮ ᱜᱚᱝᱠᱮ ᱚᱱᱟ ᱡᱟᱸᱦᱟᱸ ᱛᱩᱨᱤ ᱠᱚ, ᱛᱤᱞᱢᱤᱧ ᱠᱚ, ᱚᱱᱟ ᱠᱚ ᱫᱚ ᱪᱟᱥ ᱦᱩᱭ ᱟᱠᱟᱱᱟ ᱥᱮ ᱵᱟᱝ-ᱟ᱾
ᱦᱳᱭ ᱜᱚᱝᱠᱮ ᱚᱱᱟ ᱠᱚᱦᱚᱸ ᱠᱚ ᱪᱟᱥ ᱱᱚᱜ ᱜᱮᱭᱟ ᱛᱩᱲᱤ ᱠᱚᱦᱚ ᱛᱤᱞᱢᱤᱧ
ᱟᱪᱷᱟ ᱛᱟᱦᱟᱞᱮ ᱜᱚᱝᱠᱮ ᱛᱩᱲᱤ ᱠᱚ ᱫᱚ ᱪᱟᱥ ᱠᱟᱛᱮᱫ ᱚᱱᱟ ᱠᱚ ᱫᱚ, ᱚᱱᱟ ᱫᱚ ᱚᱱᱟ ᱛᱮ ᱫᱚ ᱪᱮᱫ ᱯᱮ ᱪᱮᱠᱟᱭ ᱛᱟᱦᱮᱱ ᱜᱮᱭᱟ᱾
ᱦᱩᱸ ᱛᱩᱲᱤ ᱠᱚ ᱱᱟᱦᱟᱜ ᱮᱜ ᱛᱩᱲᱤ ᱦᱟᱸᱜ ᱵᱟᱨ ᱨᱚᱠᱚᱢ ᱛᱩᱲᱤ ᱠᱚ ᱪᱟᱥ ᱛᱟᱦᱮᱸᱜᱟ, ᱢᱤᱫ ᱴᱟᱝ ᱫᱚ ᱞᱩᱴᱱᱤ ᱡᱟᱸᱦᱟᱸ ᱠᱚ ᱤᱭᱟᱹ ᱦᱮᱸᱫᱮᱭᱟᱜ ᱠᱚ ᱞᱟᱹᱭᱟ ᱟᱨ ᱢᱤᱫ ᱴᱟᱝ ᱫᱚ ᱯᱳᱲᱟᱜ᱾
ᱦᱳᱭ
ᱮᱜ ᱨᱮ ᱫᱚ ᱜᱚᱢᱠᱮ ᱵᱟᱴᱱᱟ ᱡᱚᱢ ᱨᱮᱦᱚ ᱜᱟᱱ ᱡᱚᱢᱮᱫ ᱛᱟᱦᱮᱜ᱾ ᱟᱨ ᱥᱟᱶ ᱛᱮ ᱥᱩᱱᱩᱢ ᱟᱨ ᱦᱮᱸᱫᱮᱭᱟᱜ ᱫᱚ ᱦᱟᱱᱟ ᱦᱚᱸ ᱵᱟᱱᱟᱨ ᱜᱮ ᱥᱩᱱᱩᱢ ᱜᱮ᱾
ᱟᱪᱷᱟ ᱛᱟᱦᱟᱞᱮ ᱜᱚᱝᱠᱮ ᱥᱩᱱᱩᱢ ᱫᱚ ᱚᱠᱟ ᱞᱮᱠᱟ, ᱟᱯᱮ ᱱᱤᱡᱮ ᱛᱮᱯᱮ ᱥᱩᱱᱩᱢ ᱛᱟᱦᱮᱱᱟ ᱥᱮ ᱚᱱᱠᱟ ᱱᱮᱛᱟᱨ ᱫᱚ ᱢᱤᱥᱤᱱ ᱠᱚᱨᱮ ᱤᱫᱤ ᱠᱟᱛᱮᱫ ᱯᱮ ᱥᱩᱱᱩᱢ ᱦᱚᱪᱚᱭᱮᱫ ᱠᱟᱱᱟ᱾
ᱵᱟᱝ ᱜᱚᱢᱠᱮ ᱟᱞᱮ ᱫᱚ ᱦᱟᱸᱜ ᱱᱤᱡᱮ ᱛᱮᱜᱮᱞᱮ ᱥᱩᱱᱩᱢ ᱜᱮᱭᱟ᱾ ᱡᱟᱴᱟ ᱞᱮᱠᱟᱱᱟᱜ ᱟᱸᱡᱚᱢ ᱠᱟᱜ-ᱟ ᱵᱤᱱ ᱥᱮ᱾
ᱦᱳᱭ ᱦᱳᱭ
ᱚᱱᱟᱨᱮ ᱮᱢ ᱠᱟᱛᱮᱫ ᱟᱹᱡᱩᱨ ᱠᱟᱛᱮᱫ ᱮᱛᱚ ᱢᱚᱸᱡᱽ ᱠᱩᱥᱟᱹᱭ ᱠᱟᱛᱮᱫ᱾ ᱟᱨ ᱯᱮ ᱦᱚᱲ ᱜᱮ ᱩᱱᱤ ᱯᱤᱥ ᱳᱰᱳᱠᱚᱜ-ᱟ ᱟᱫᱚ᱾ ᱦᱩᱸ ᱢᱤᱥᱤᱱ ᱛᱮ ᱡᱟᱸᱦᱟ ᱞᱮᱠᱟ ᱥᱩᱱᱩᱢ ᱞᱮ ᱩᱲᱩᱠᱚᱜ ᱜᱮᱭᱟ, ᱚᱱᱠᱟ ᱞᱮᱠᱟᱱ ᱚᱱᱠᱟ ᱞᱮᱠᱟᱱ ᱢᱤᱫ ᱴᱟᱝ ᱥᱟᱯᱷᱟ ᱥᱟᱹᱯᱷᱤ ᱫᱚ ᱚᱱᱠᱟᱱ
ᱛᱟᱦᱟᱞᱮ ᱜᱚᱝᱠᱮ ᱚᱱᱟᱛᱮ ᱡᱟᱸᱦᱟᱸ ᱥᱩᱱᱩᱢ ᱦᱩᱭᱩᱜ ᱠᱟᱱᱟ ᱚᱱᱟ ᱥᱩᱱᱩᱢ ᱜᱮ ᱚᱱᱟ ᱥᱩᱱᱩᱢ ᱫᱚ ᱱᱟᱯᱟᱭᱟ ᱥᱮ ᱡᱟᱸᱦᱟᱱᱟᱜ ᱠᱮᱢᱤᱠᱮᱞ ᱢᱟᱱᱮ ᱡᱟᱸᱦᱟᱱᱟᱜ ᱚᱝᱠᱟ ᱞᱟᱜᱟᱣ ᱠᱟᱛᱮ ᱡᱟᱸᱦᱟ ᱫᱚ ᱫᱚᱠᱟᱱ ᱠᱚᱨᱮ ᱠᱚ ᱟᱠᱷᱨᱤᱧᱮᱫ ᱠᱟᱱᱟ ᱥᱮ ᱥᱟᱯᱟ ᱜᱮ ᱥᱩᱱᱩᱢ ᱚᱱᱠᱟᱱᱟᱜ ᱱᱟᱯᱟᱭᱟ᱾
ᱵᱟᱝ ᱜᱚᱝᱠᱮ ᱡᱟᱸᱦᱟᱸ ᱟᱯᱱᱟᱨ ᱵᱚᱱ ᱛᱮᱭᱟᱨᱮᱜᱼᱟ ᱱᱤᱡᱮ ᱛᱤ ᱛᱮ᱾ ᱦᱩᱸ ᱚᱱᱟ ᱥᱩᱱᱩᱢ ᱜᱮ ᱵᱮᱥ ᱜᱮᱭᱟ ᱡᱚᱢ ᱠᱷᱮᱛᱨᱮ ᱦᱚᱸ᱾ ᱟᱨ ᱡᱟᱸᱦᱟᱸ ᱫᱚᱠᱟᱱ ᱠᱷᱚᱱ ᱵᱚᱱ ᱟᱹᱜᱩᱭᱮᱫᱟ ᱚᱱᱟ ᱫᱚ ᱟᱹᱰᱤ ᱜᱟᱱ ᱢᱤᱫ ᱵᱟᱨ ᱫᱚ ᱠᱚ ᱢᱮᱥᱟᱣᱟᱜ ᱠᱟᱱᱟ᱾ ᱦᱳᱭ ᱚᱱᱟ ᱨᱮᱫᱚ ᱡᱚᱢ ᱧᱩ ᱨᱮᱫᱚ ᱦᱚᱲᱢᱚ ᱨᱮ ᱟᱡᱟᱨ ᱠᱚ ᱦᱚᱭ ᱛᱮ ᱟᱯᱮ ᱚᱱᱰᱮ ᱫᱚ ᱪᱮᱫᱠᱟ ᱞᱮᱠᱟ ᱪᱟᱥ ᱦᱩᱭᱩᱜ ᱜᱮᱭᱟ ᱥᱮ ᱫᱤᱱ ᱠᱚ ᱥᱞᱟᱴ ᱠᱚ ᱠᱩᱰᱤ ᱠᱚ
ᱢᱟᱱᱮ ᱜᱚᱝᱠᱮ ᱩᱱᱟᱹᱜ ᱡᱟᱹᱥᱛᱤ ᱫᱚ ᱵᱟᱝ ᱦᱩᱭᱩᱜ-ᱟ ᱪᱟᱥ ᱫᱚ᱾ ᱟᱫᱚ ᱛᱟᱹᱣ ᱨᱮᱦᱚᱸ ᱡᱟᱸᱦᱟᱸ ᱚᱰᱤᱡ ᱜᱮ ᱠᱩᱨᱟᱹᱜ ᱛᱟᱠᱚᱣᱟ ᱥᱮ ᱡᱟᱸᱦᱟᱸ ᱚᱰᱤᱡ ᱜᱮ ᱠᱷᱮᱛ ᱠᱚ ᱢᱮᱱᱟᱜ ᱟᱠᱟᱫ ᱛᱟᱠᱚᱣᱟ ᱚᱱᱟ ᱞᱮᱠᱟ ᱨᱮ ᱛᱮᱫᱚ ᱟᱠᱚ ᱛᱮᱫᱚ ᱟᱹᱰᱤ ᱡᱟᱹᱥᱛᱤ ᱜᱮ ᱪᱟᱥ ᱦᱩᱭᱩᱜ ᱛᱟᱠᱚ ᱜᱮ᱾
ᱦᱩᱸ
ᱟᱨ ᱚᱱᱟ ᱦᱚᱸ ᱚᱱᱠᱟ ᱜᱮ᱾ ᱟᱞᱮ ᱥᱮᱱ ᱫᱚ ᱚᱱᱟ ᱱᱤᱡᱮ ᱛᱮ ᱥᱮ ᱚᱲᱟᱜ ᱨᱮᱱᱟᱜ ᱡᱟᱸᱦᱟᱸ ᱞᱟᱹᱭ ᱟᱠᱟᱜ ᱟᱢ ᱡᱮ ᱟᱯᱮ ᱫᱚ ᱡᱟᱛᱟ ᱛᱮᱯᱮ ᱥᱩᱱᱩᱢ ᱛᱟᱦᱮᱸᱱᱟ ᱚᱱᱟ ᱞᱮᱠᱟᱱᱟᱜ ᱚᱱᱠᱟ ᱞᱮᱠᱟ ᱚᱱᱠᱟ ᱫᱚ ᱱᱮᱛᱟᱨ ᱫᱚ ᱵᱟᱹᱱᱩᱜ ᱟᱠᱟᱫ-ᱟ ᱟᱞᱮ ᱥᱮᱫ ᱫᱚ ᱥᱮ ᱵᱟᱹᱧ ᱧᱮᱞ ᱟᱠᱟᱫᱟ ᱤᱧ ᱫᱚ ᱦᱩᱰᱤᱧ ᱠᱷᱚᱱᱟᱜ ᱜᱮ᱾ ᱟᱞᱮ ᱫᱚ ᱢᱤᱫᱴᱮᱱ ᱢᱮᱥᱤᱱ ᱢᱮᱱᱟᱜ ᱟᱠᱟᱜ-ᱟ ᱥᱮ ᱮᱴᱟᱜ ᱚᱱᱠᱟ ᱪᱷᱟᱛᱤᱠ ᱠᱚᱴᱷᱮᱱ ᱜᱮᱞᱮ ᱤᱫᱤᱭ ᱛᱟᱦᱮᱸᱱᱟ ᱟᱫᱚ ᱚᱸᱰᱮ ᱢᱤ ᱥᱤᱱ ᱨᱮᱜᱮ ᱥᱩᱱᱩᱢ ᱠᱟᱛᱮ ᱞᱮ ᱟᱹᱜᱩ ᱦᱚᱪᱚᱭ ᱛᱟᱦᱮᱸᱫ ᱾
ᱦᱩᱸ ᱾
ᱟᱨ ᱚᱱᱟ ᱟᱞᱮ ᱫᱚ ᱟᱹᱰᱤ ᱡᱟᱹᱥᱛᱤ ᱜᱮ ᱨᱚᱦᱚᱭ ᱫᱚᱞᱮ ᱨᱚᱦᱚᱭ ᱛᱟᱦᱮᱱ ᱜᱮᱭᱟ ᱛᱩᱲᱤ ᱠᱚᱫᱚ ᱟᱫᱚ ᱚᱱᱟᱛᱮ ᱚᱱᱟ ᱨᱮᱱᱟᱜ ᱥᱩᱱᱩᱢ ᱠᱟᱛᱮ ᱜᱮ ᱟᱞᱮ ᱛᱚ ᱚᱲᱟᱜ ᱠᱚᱫᱚᱞᱮ ᱡᱚᱢ ᱧᱩᱭ ᱜᱮᱭᱟ ᱚᱱᱟ ᱵᱟᱦᱨᱮ ᱨᱮᱱᱟᱜ ᱠᱚᱫᱚ ᱩᱱᱟᱜ ᱡᱟᱹᱥᱛᱤ ᱫᱚ ᱵᱟᱞᱮ ᱠᱤᱨᱤᱧ ᱦᱟᱛᱟᱣ ᱜᱮᱭᱟ ᱾
ᱦᱮᱸ ᱾
ᱟᱪᱪᱷᱟ ᱜᱚᱝᱠᱮ ᱛᱟᱦᱚᱞᱮ ᱚᱱᱟ ᱡᱟᱦᱟᱸ ᱥᱩᱱᱩᱢ ᱡᱚᱠᱷᱚᱱ ᱵᱮᱱᱟᱣᱚᱜ ᱠᱟᱱᱟ
ᱦᱩᱸ ᱾
ᱚᱱᱟ ᱥᱩᱱᱩᱢ ᱢᱟ ᱩᱰᱩᱠᱚᱜ ᱠᱟᱱᱟ ᱚᱱᱟ ᱫᱚ ᱟᱞᱟᱫᱟ ᱦᱮᱸᱥᱮ ᱟᱨ ᱚᱱᱟ ᱨᱮᱱᱟᱜ ᱡᱟᱦᱟᱸ ᱚᱱᱟ ᱥᱚᱠᱛᱚ ᱛᱮ ᱚᱱᱟ ᱛᱮᱫ ᱫᱚ ᱪᱮᱫ ᱯᱮ ᱢᱮᱛᱟᱜ-ᱟ ᱡᱟᱦᱟᱸ ᱵᱟᱹᱲᱛᱤ ᱡᱟᱦᱟᱸ ᱛᱟᱦᱮᱱ ᱠᱟᱱᱟ? ᱚᱱᱟ ᱡᱟᱦᱟᱸ ᱫᱚ ᱜᱩᱸᱰᱟᱹ ᱠᱟᱛᱮ ᱡᱟᱦᱟᱸ ᱫᱚ ᱢᱤᱫ ᱨᱚᱠᱚᱢᱟᱜ ᱮᱴᱟᱜ ᱨᱚᱠᱚᱢᱟᱜ ᱮᱥᱛᱚᱨ ᱛᱳᱭᱨᱤᱜ ᱠᱟᱱᱟ ᱟᱨ ᱢᱤᱫᱴᱮᱱ?
ᱟᱪᱪᱷᱟ ᱟᱪᱪᱷᱟ ᱚᱱᱟ ᱛᱩᱲᱤᱨᱮ ᱡᱟᱦᱟᱸ ᱪᱚᱯᱟ ᱠᱚ ᱛᱟᱦᱮᱱ ᱠᱟᱱᱟ ᱥᱮ ᱡᱟᱦᱟᱸ ᱱᱚᱣᱟ ᱫᱚ ᱦᱟᱸᱜ ᱜᱚᱢᱠᱮ ᱠᱷᱩᱞ ᱞᱮ ᱞᱟᱹᱭ ᱮᱫᱟ ᱦᱟᱸᱜ ᱾
ᱟᱨ ᱜᱚᱢᱠᱮ ᱚᱱᱟ ᱨᱮᱱᱟᱜ ᱠᱟᱹᱢᱤ ᱫᱚ ᱪᱮᱫ ᱞᱮᱠᱟ ᱛᱟᱦᱚᱞᱮ?
ᱚᱱᱟ ᱨᱮᱭᱟᱜ ᱠᱟᱹᱢᱤ ᱫᱚ ᱜᱚᱝᱠᱮ ᱟᱹᱰᱤ ᱜᱟᱱ ᱫᱟᱨᱮ ᱨᱮᱱᱟᱜ ᱥᱟᱨ ᱞᱮᱠᱟ ᱵᱮᱵᱚᱦᱟᱨ ᱜᱟᱱᱟᱜ‌-ᱟ ᱾ ᱟᱪᱪᱷᱟ ᱚᱱᱟ ᱥᱟᱶᱛᱮ ᱟᱵᱚᱨᱮᱱ ᱡᱩᱫᱤ ᱰᱟᱝᱨᱤ ᱠᱚ ᱛᱟᱦᱮᱸᱱᱟ ᱠᱚ ᱩᱱᱠᱩ ᱜᱮᱵᱚᱱ ᱮᱢᱟ ᱠᱚ ᱠᱷᱟᱱ ᱟᱹᱰᱤ ᱮᱸ ᱤᱱᱟᱹ ᱜᱮᱠᱚ ᱦᱚᱲᱢᱚ ᱟᱠᱚ ᱾
ᱟᱪᱪᱷᱟ ᱚᱱᱟ ᱱᱚᱛᱮ ᱦᱚᱸ ᱟᱞᱮ ᱦᱚᱸ ᱡᱮᱢ ᱠᱷᱚᱱ ᱚᱱᱟ ᱠᱚᱞᱮ ᱟᱹᱜᱩᱭ ᱛᱟᱦᱮᱱᱟ ᱥᱮ, ᱦᱳᱭ ᱢᱟ ᱞᱟᱹᱭ ᱢᱮ ᱾
ᱦᱩᱸ, ᱛᱚ ᱜᱚᱢᱠᱮ ᱟᱯᱮ ᱠᱚᱫᱚ ᱩᱱᱠᱩ ᱰᱟᱝᱨᱤ ᱢᱮᱨᱚᱢ ᱥᱮ ᱥᱤᱢ, ᱜᱮᱰᱮ ᱠᱚᱫᱚ ᱩᱱᱠᱩ ᱠᱚᱫᱚ ᱢᱮᱱᱟᱜ ᱠᱚ ᱛᱟᱯᱮᱭᱟ ᱥᱮ ᱵᱟᱝ?
ᱦᱳᱭ ᱰᱟᱹᱝᱨᱤ ᱠᱚ ᱢᱮᱱᱟᱜ ᱠᱚ ᱛᱟᱞᱮ ᱜᱮᱭᱟ ᱜᱮᱰᱮ ᱠᱚᱫᱚ ᱵᱟᱹᱱᱩᱜ ᱠᱚᱣᱟ ᱾ ᱥᱤᱢ ᱠᱚᱫᱚ ᱠᱚ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱟᱭᱢᱟ ᱜᱮᱠᱚ ᱠᱚᱢ ᱤᱫᱤ ᱟᱠᱟᱱᱟ ᱾ ᱱᱚᱛᱮ ᱚᱲᱟᱜ ᱥᱳᱨ ᱠᱚᱨᱮ ᱜᱮ ᱚᱱᱟ ᱜᱟᱡᱟᱨ ᱠᱚ ᱢᱮᱱᱟᱜ ᱟᱠᱟᱜ-ᱟ ᱟᱭᱢᱟ ᱥᱟᱸᱜᱮ ᱜᱮ ᱛᱚ ᱨᱩᱰᱟᱹ ᱠᱚ ᱛᱩᱭᱩ ᱠᱚᱠᱚ ᱦᱤᱡᱩᱜ ᱛᱟᱦᱮᱱ ᱜᱮ, ᱟᱫᱚ ᱥᱤᱢ ᱫᱚ ᱩᱱᱠᱩ ᱦᱚ ᱠᱚ ᱤᱫᱤ ᱪᱟᱵᱟ ᱟᱠᱟᱫ ᱠᱚᱣᱟ ᱢᱟᱱᱮ ᱚᱱᱠᱟ ᱜᱚᱡ ᱠᱟᱛᱮᱫ ᱾ ᱵᱟᱝᱠᱷᱟᱱ ᱫᱚ ᱟᱹᱰᱤ ᱥᱟᱸᱜᱮ ᱜᱮ ᱠᱚ ᱛᱟᱦᱮᱸ ᱠᱟᱱᱟ ᱾ ᱟᱨ ᱰᱟᱝᱨᱤ ᱫᱚ ᱢᱮᱱᱟᱜ ᱠᱚᱜᱮᱭᱟ ᱩᱱᱟᱹᱜ ᱡᱟᱹᱥᱛᱤ ᱫᱚ ᱵᱟᱝ ᱟ ᱵᱟᱨ ᱟᱨᱟᱨ ᱢᱮᱱᱟᱜ ᱟᱠᱟᱫ ᱠᱚᱣᱟ ᱰᱟᱸᱝᱨᱟ ᱜᱮ ᱾
ᱟᱪᱪᱷᱟ ᱜᱚᱝᱠᱮ ᱛᱟᱦᱞᱮ ᱟᱯᱮ ᱚᱸᱰᱮ ᱫᱚ ᱪᱟᱥᱵᱟᱥ ᱠᱚᱦᱚᱸ ᱱᱟᱜ ᱰᱟᱸᱝᱨᱟ ᱠᱚᱛᱮ ᱜᱮᱯᱮ ᱥᱤᱭᱟ ᱱᱟᱦᱜ ᱥᱮ ᱪᱮᱫ ᱥᱮ ᱥᱮ ᱱᱤᱛᱚᱜ ᱟᱞᱮ ᱱᱟᱦᱮᱞ ᱟᱲᱜᱚᱢ ᱨᱮᱱᱟᱜ ᱪᱚᱞ ᱫᱚ ᱵᱷᱟᱜᱮ ᱜᱮ ᱢᱮᱱᱟᱜ ᱜᱮᱭᱟ?
ᱦᱳᱭ ᱟᱞᱮ ᱫᱚ ᱟᱞᱮ ᱨᱮᱱ ᱜᱮ ᱵᱟᱨ ᱟᱨ ᱰᱟᱝᱨᱟ ᱢᱮᱱᱟᱜ ᱰᱟᱝᱨᱟ ᱠᱟᱰᱟ ᱢᱮᱱᱟᱜ ᱠᱚᱛᱮ ᱟᱫᱚ ᱴᱨᱟᱠᱴᱟᱨ ᱠᱚᱫᱚ ᱚᱱᱠᱟ ᱞᱮᱠᱟ ᱫᱚ ᱵᱟᱞᱮ ᱦᱟᱛᱟᱣ ᱛᱟᱸᱦᱮᱱᱟ ᱾ ᱛᱚ ᱵᱟᱞᱮ ᱚᱱᱟ ᱛᱮᱫᱚ ᱵᱟᱞᱮ ᱥᱤᱭ ᱛᱟᱦᱮᱱᱟ ᱾ ᱟᱨ ᱰᱟᱝᱨᱟ ᱦᱚᱸ ᱟᱹᱰᱤ ᱠᱚ ᱥᱮᱬᱟ ᱥᱮᱬᱟ ᱜᱮᱭᱟ ᱚᱱᱟ ᱞᱟᱹᱜᱤᱫ ᱛᱮᱫᱚ ᱱᱩᱠᱩ ᱟᱛᱮ ᱜᱮ ᱟᱹᱰᱤ ᱱᱟᱯᱟᱭ ᱥᱤ ᱦᱩᱭᱩᱜ ᱛᱟᱦᱮᱱ ᱜᱮᱭᱟ ᱥᱮ ᱟᱹᱰᱤ ᱵᱷᱟᱜᱮ ᱴᱷᱤᱠ ᱜᱮ ᱦᱟᱥᱟ ᱠᱚᱫᱚ ᱥᱤᱜ ᱜᱮᱭᱟ ᱚᱱᱟ ᱛᱮᱜᱮ ᱾
ᱛᱟᱦᱞᱮ ᱜᱚᱝᱠᱮ ᱚᱱᱟ ᱡᱳᱭᱵᱚ ᱥᱟᱨ ᱠᱚᱦᱚᱸ ᱟᱹᱰᱤ ᱢᱚᱡᱽ ᱯᱮ ᱧᱟᱢ ᱛᱟᱦᱮᱱᱟ ᱯᱟᱞᱮᱱ ᱾
ᱦᱳᱭ ᱦᱳᱭ ᱚᱱᱟ ᱫᱚ ᱮᱠᱟᱞ ᱜᱮᱞᱮ ᱧᱟᱢ ᱜᱮᱭᱟ ᱱᱚᱛᱮ ᱡᱟᱦᱟᱸ ᱛᱮᱱᱟᱜ ᱢᱟᱱᱮ ᱟᱹᱛᱤᱧ ᱦᱚᱸ ᱚᱱᱠᱟᱜᱮ ᱞᱮᱠᱟᱜᱮ ᱟᱹᱛᱤᱧ ᱠᱤᱱ ᱦᱩᱭᱩᱜᱼᱟ ᱟᱨ ᱜᱩᱨᱤᱡ ᱠᱚᱦᱚᱸ ᱩᱱᱟᱹᱝ ᱡᱟᱹᱥᱛᱤ ᱜᱮ ᱦᱩᱭᱩᱜᱳ ᱛᱟᱦᱮᱱ ᱜᱮ ᱟᱨ ᱥᱟᱨ ᱠᱚ ᱞᱟᱹᱜᱤᱫ ᱫᱚ ᱚᱱᱟᱛᱮ ᱩᱱᱟᱹᱜ ᱮᱴᱠᱮᱴᱚᱬᱮ ᱫᱚ ᱵᱟᱝ ᱦᱩᱭᱩᱜ ᱜᱮᱭᱟ ᱾ ᱟᱫᱚ ᱮᱱᱛᱮ ᱨᱮᱦᱚᱸ ᱱᱮᱛᱟᱨ ᱫᱚ ᱟᱵᱚ ᱡᱟᱦᱟᱱᱟᱜ ᱢᱟᱱᱮ ᱮᱴᱟᱜᱟᱜ ᱥᱟᱨ ᱡᱟᱦᱟᱸ ᱫᱚ ᱡᱚᱭᱵᱚ ᱡᱚᱭᱵᱚ ᱥᱟᱨ ᱵᱟᱫ ᱠᱟᱛᱮ ᱟᱠ ᱠᱚ ᱵᱮᱜᱚᱨ ᱫᱚ ᱠᱟᱹᱴᱤᱡ ᱫᱚ ᱵᱟᱝ ᱦᱩᱭᱩᱜ ᱠᱟᱱᱟ ᱥᱮ ᱚᱱᱠᱟ ᱞᱮᱠᱟ ᱫᱚ ᱾ ᱛᱚ ᱡᱚᱭᱵᱩ ᱥᱟᱨ ᱞᱟᱜᱟ ᱨᱦᱚᱸ ᱮᱴᱟᱜ-ᱟᱜ ᱠᱤᱛᱨᱤᱢ ᱥᱟᱨ ᱫᱚ ᱟᱜᱩ ᱠᱟᱛ ᱛᱮ ᱞᱟᱡᱟᱣ ᱦᱩᱭᱩᱜ ᱛᱟᱦᱮᱱ ᱜᱮᱭᱟ ᱾
ᱦᱩᱸ
ᱟᱯᱮ ᱥᱮᱱ ᱫᱚ ᱛᱟᱦᱚᱞᱮ ᱜᱚᱝᱠᱮ ᱚᱠᱟ ᱞᱮᱠᱟᱱᱟᱜ ᱥᱟᱨ ᱠᱚᱠᱚ ᱵᱮᱵᱚᱦᱟᱨ ᱜᱮᱭᱟ ᱡᱟᱹᱥᱛᱤ ᱫᱚ?
ᱦᱳᱭ ᱜᱚᱝᱠᱮ ᱟᱞᱮ ᱱᱚᱛᱮ ᱦᱚᱸ ᱡᱩᱣᱟ ᱥᱟᱨ ᱜᱮᱠᱚ ᱵᱮᱵᱚᱦᱟᱨ ᱜᱮᱭᱟ ᱢᱮᱱᱠᱷᱟᱱ ᱟᱠᱷᱟ ᱫᱚ ᱜᱚᱝᱠᱮ ᱡᱟᱦᱟᱸ ᱱᱟᱦᱮᱞ ᱨᱮᱱᱟᱜ ᱪᱚᱞ ᱚᱱᱟ ᱫᱚ ᱮᱠᱟᱞ ᱥᱟᱵᱟ ᱩᱛᱟᱹᱨ ᱠᱟᱱᱟ ᱞᱟᱹᱭ ᱜᱟᱱᱚᱜᱼᱟ ᱱᱮᱛᱟᱨ ᱫᱚ ᱚᱱᱠᱟᱜ ᱜᱮ ᱚᱲᱟᱜ ᱠᱚᱨ ᱫᱚ ᱠᱷᱩᱠᱴᱟ ᱰᱟᱝᱨᱤ ᱠᱚ ᱵᱟᱹᱱᱩᱜ ᱠᱚᱣᱟ ᱵᱟᱝᱠᱚ ᱫᱚᱦᱚᱭᱮᱫ ᱠᱚᱣᱟ᱾
ᱟᱪ-ᱪᱷᱟ
ᱱᱮᱛᱟᱨ ᱫᱚ ᱢᱤᱫᱴᱟᱝ ᱠᱤᱨᱤᱧ ᱛᱮᱦᱚᱸ ᱵᱟᱝᱠᱚ ᱧᱟᱢᱚᱜ ᱠᱟᱱᱟ ᱾ ᱰᱟᱝᱨᱤ ᱢᱮᱨᱚᱢ ᱡᱚᱝ ᱞᱟᱦᱟᱛᱮ ᱞᱮᱠᱟ ᱫᱚ᱾
ᱟᱞᱮ ᱥᱮ ᱟᱪ-ᱪᱷᱟ ᱟᱞᱮ ᱥᱮᱫ ᱫᱚ ᱜᱚᱝᱠᱮ ᱱᱚᱛᱮ ᱢᱤᱫᱴᱮᱱ ᱦᱟᱴ ᱛᱟᱦᱮᱸ ᱠᱟᱱᱟ ᱢᱤᱫᱴᱮᱱ᱾ ᱚᱱᱟ ᱦᱟᱴ ᱨᱮᱫᱚ ᱟᱹᱰᱤ ᱥᱟᱸᱜᱮ ᱜᱮ ᱥᱩᱫᱩ ᱰᱟᱝᱨᱤ ᱠᱟᱨᱟ ᱦᱟᱴ ᱜᱮ ᱛᱟᱦᱮᱸ ᱠᱟᱱᱟ ᱾ ᱮᱠᱷᱚᱱᱚ ᱢᱮᱱᱟᱜ ᱜᱮᱭᱟ ᱟᱫᱚ ᱱᱟᱜ‌ ᱠᱷᱟᱱ ᱦᱳᱭ ᱠᱤᱪᱷᱩ ᱫᱤᱱ ᱢᱟᱲᱟᱝ ᱜᱮ ᱠᱟᱹᱴᱤᱡ ᱮᱴᱟᱜ ᱨᱚᱠᱚᱢ ᱠᱷᱚᱵᱚᱨ ᱦᱮᱡ ᱱᱟ ᱵᱟᱝᱢᱟ ᱰᱟᱝᱨᱟ ᱠᱟᱰᱟ ᱟᱹᱷᱨᱤᱧ ᱫᱚ ᱢᱟᱱᱟ ᱜᱮ ᱢᱟᱱᱟ ᱜᱮᱭᱟ ᱢᱟᱱᱟ ᱠᱮᱫ ᱵᱟᱠᱷᱟᱱ ᱞᱟᱦᱟ ᱚᱸᱰᱮ ᱫᱚ ᱟᱹᱰᱤ ᱥᱟᱸᱜᱮ ᱚᱸᱰᱮ ᱫᱚ ᱦᱟᱴ ᱦᱩᱭᱩᱜ ᱠᱟᱱ ᱛᱟᱦᱮᱱᱟ ᱰᱟᱹᱝᱨᱤ ᱜᱟᱰᱟ ᱨᱮᱱᱟᱜ ᱜᱮ ᱟᱹᱰᱤ ᱦᱚᱲ ᱠᱚᱠᱚ ᱦᱤᱡᱩᱜ ᱠᱟᱱ ᱛᱟᱦᱮᱱᱟ ᱥᱮᱸᱜᱮᱞ ᱥᱮ ᱫᱚᱢᱮᱞ ᱫᱚᱢᱮᱞ ᱦᱚᱲ ᱚᱸᱰᱮ ᱠᱷᱚᱱᱟᱜ ᱰᱟᱝᱨᱟ ᱠᱟᱰᱟ ᱠᱚ ᱤᱫᱤᱭᱮᱫ ᱠᱚ ᱛᱟᱦᱮᱸᱫ᱾ ᱟᱫᱚ ᱱᱚᱛᱮ ᱦᱚᱸ ᱚᱱᱟ ᱠᱚᱫᱚ ᱟᱫ ᱪᱟᱵᱟᱜ ᱠᱟᱱᱟ ᱱᱤᱛᱚᱜ ᱫᱚ᱾
ᱦᱩᱸ ᱦᱳᱭ ᱟᱨ ᱜᱚᱝᱠᱮ ᱛᱟᱦᱞᱮ ᱦᱚᱸ ᱱᱟᱦᱮᱞ ᱠᱚ ᱥᱮ ᱟᱲᱜᱚᱢ ᱠᱚ ᱥᱤᱠᱲᱤ ᱠᱚ ᱢᱮᱱᱟᱜᱼᱟ᱾ ᱢᱮᱱᱠᱷᱟᱱ ᱚᱱᱟ ᱫᱚ ᱠᱳᱱᱳ ᱠᱟᱹᱢᱤ ᱛᱮᱫᱚ ᱵᱟᱝ ᱡᱤᱡᱩᱜᱚᱜ ᱠᱟᱱᱟ ᱱᱤᱛᱚᱜ ᱫᱚ᱾
ᱟᱪ-ᱪᱷᱟ ᱚᱱᱟ ᱫᱚ ᱛᱟᱦᱚᱞᱮ ᱜᱚᱝᱠᱮ ᱟᱫ ᱤᱫᱤᱜ ᱠᱟᱱ ᱛᱟᱵᱚᱱ ᱫᱚ ᱱᱚᱝᱠᱟ ᱱᱚᱝᱠᱟ ᱚᱠᱛᱚ ᱨᱮᱜᱮ᱾ ᱦᱟᱯᱮᱱ ᱫᱤᱱ ᱨᱮᱱ ᱛᱟᱦᱚᱞᱮ ᱛᱚ ᱚᱱᱟ ᱠᱚᱫᱚ ᱪᱮᱫ ᱜᱮ ᱵᱟᱠᱚ ᱫᱤᱥᱟᱹᱭᱟ ᱥᱮ ᱵᱟᱠᱚ ᱴᱷᱟᱹᱣᱠᱟᱹᱭᱟ ᱚᱱᱟ ᱠᱚ ᱞᱟᱹᱭ ᱞᱮᱠᱷᱟᱱ ᱦᱚᱸ᱾ ᱪᱮᱫ ᱜᱮ ᱵᱟᱠᱚ ᱫᱤᱥᱟᱹ ᱧᱟᱢᱟ᱾
ᱦᱳᱭ ᱦᱳᱭ
ᱪᱛᱮ ᱟᱞᱟᱝᱟᱜ ᱨᱚᱯᱚᱲᱼ ᱨᱚᱯᱚᱲ ᱛᱮᱦᱚᱸ ᱟᱞᱟᱝᱟᱜ ᱛᱟᱦᱮᱸ ᱚᱠᱛᱚ ᱛᱟᱦᱮᱸ ᱠᱟᱱᱟ᱾ ᱚᱱᱟ ᱚᱠᱛᱚ ᱫᱚ ᱜᱚᱢᱠᱮ ᱦᱩᱭ ᱦᱮᱡ ᱮᱱᱟ᱾ ᱛᱚ ᱟᱹᱰᱤ ᱜᱟᱱᱞᱟ ᱨᱚᱯᱚᱲ ᱠᱮᱭᱟ ᱥᱮ ᱟᱢ ᱥᱟᱶ ᱨᱚᱯᱚᱲ ᱠᱟᱛᱮ ᱟᱹᱰᱤ